ᱡᱚᱦᱟᱨ ᱜᱮ ᱦᱮᱞᱳ ᱦᱮᱸ ᱟᱡᱚᱢᱚᱜ ᱠᱟᱱᱟ ᱦᱤᱛᱚᱜ ᱟᱡᱚᱢᱟᱜ ᱠᱟᱱᱟ ᱦᱳᱭ ᱟᱨ ᱪᱮᱫ ᱞᱮᱠᱟ ᱢᱮᱱᱟᱜ ᱵᱮᱱᱟ?
ᱟᱡ
ᱱᱟᱯᱟᱭ ᱵᱟᱲᱟ ᱜᱮᱭᱟ ᱵᱚᱱ
ᱚᱻ ᱱᱟᱯᱟᱭ ᱜᱮ
ᱦᱚᱸ ᱱᱟᱯᱟᱭ ᱵᱟᱲᱟ ᱜᱮᱭᱟ ᱞᱤᱧ᱾ ᱪᱮᱫ ᱵᱤᱱ ᱪᱤᱠᱟᱹᱭᱟ ᱡᱚᱢ ᱮᱜᱟ ᱵᱮᱱ ᱥᱤᱪᱤᱫ?
ᱨᱤᱯᱚᱴ ᱠᱚ
ᱫᱟᱜ ᱡᱟᱹᱯᱩᱫ ᱠᱚ ᱦᱩᱭᱩᱜ ᱠᱟᱱ ᱜᱮᱭᱟ ᱟᱪᱪᱷᱟ᱾
ᱦᱳᱭ ᱦᱳᱭ ᱦᱳᱭ
ᱫᱟᱹᱞᱤᱧ ᱫᱟᱜ ᱢᱟ ᱡᱚᱨᱚᱜ ᱠᱟᱱ ᱜᱮ
ᱟᱪᱪᱷᱟ ᱫᱟᱜ ᱡᱚᱨᱚᱜ ᱠᱟᱱᱟ ᱛᱚ ᱵᱮ? ᱦᱳᱭ
ᱦᱚᱸ ᱠᱟᱹᱴᱤᱡ ᱮ ᱛᱷᱤᱨ ᱮᱜᱼᱟ ᱛᱟᱨ ᱯᱚᱨᱮ ᱢᱤᱫ ᱠᱟᱹᱴᱤᱡ ᱯᱚᱨᱮ ᱟᱵᱟᱨ ᱮ ᱡᱚᱨᱚᱜ ᱠᱟᱱ ᱜᱮᱭᱟ᱾
ᱚ ᱦᱳᱭ ᱦᱳᱭ ᱦᱳᱭ ᱱᱚᱛᱮ ᱦᱚᱸ ᱤᱱᱠᱟᱹ ᱫᱷᱟᱨᱟ ᱜᱮ ᱟᱨ ᱛᱮᱦᱮᱧ ᱫᱚ ᱱᱟᱥᱮ ᱱᱟᱜ ᱥᱮ ᱥᱤᱛᱩᱝ ᱜᱚᱫ ᱞᱮᱫ ᱛᱟᱦᱮᱱ ᱟᱨ ᱤᱱᱟ ᱯᱚᱨᱮ ᱫᱚ ᱟᱨᱦᱚ ᱱᱤᱛᱚᱜ ᱫᱚ ᱨᱤᱢᱤᱞ ᱟᱠᱟ ᱱᱟᱜ
ᱦᱳ
ᱦᱳᱭ ᱦᱮᱞᱳ ᱦᱳᱭ ᱟᱨ ᱪᱮᱫ ᱠᱚ ᱪᱟᱞᱟᱜ ᱠᱟᱱᱟ ᱚᱱᱛᱮ ᱨᱮ?
ᱱᱚᱛᱮ ᱢᱟ ᱦᱚᱞᱟ ᱯᱟᱛᱟ ᱠᱚ ᱦᱩᱭ ᱵᱟᱲᱟᱭᱮᱱ ᱜᱮᱭᱟ
ᱪᱮᱫ ᱯᱟᱛᱟ ᱦᱚᱭ ᱮᱱᱟ ᱚᱱᱛᱮ ᱫᱚ?
ᱨᱟᱛ ᱯᱟᱛᱟ ᱛᱟᱦᱮᱸ ᱞᱮᱱᱟ ᱚᱱᱟ ᱞᱟᱥᱟᱲ ᱦᱮᱫ ᱛᱮ ᱟᱵᱚ ᱥᱟᱱᱛᱟᱲ ᱠᱚᱦᱚᱸ ᱠᱚ ᱯᱟᱛᱟᱭᱮᱱᱟ
ᱟᱪᱪᱷᱟ
ᱡᱟᱛᱨᱟ ᱠᱚ ᱫᱚᱦᱚᱸ ᱞᱮᱜᱼᱟ
ᱦᱚ
ᱟᱫᱚ ᱟᱵᱚ ᱟᱛᱳ ᱴᱚᱞᱟ ᱠᱚᱨᱮᱱ ᱫᱚ ᱟᱹᱰᱤ ᱡᱟᱹᱥᱛᱤ ᱠᱚ ᱪᱟᱞᱟᱣ ᱞᱮᱱᱟ ᱯᱟᱛᱟ ᱧᱮᱞ
ᱦᱳᱭ ᱦᱳᱭ ᱦᱳᱭ ᱥᱟᱦᱤ ᱠᱟᱛᱷᱟ ᱚᱠᱟ ᱥᱮᱫ ᱫᱷᱟᱨᱟ ᱨᱮ ᱦᱟᱜ ᱛᱟᱵᱚ ᱟᱵᱚᱣᱟᱜ ᱚᱲᱟᱜ ᱫᱚ?
ᱱᱚᱣᱟ ᱯᱩᱨᱩᱞᱤᱭᱟᱹ
ᱯᱩᱨᱩᱞᱤᱭᱟ ᱟᱪᱷᱟ ᱚᱱᱛᱮ ᱨᱮᱦᱚᱸ ᱨᱟᱡ ᱯᱟᱛᱟ ᱦᱩᱭᱩᱜ ᱠᱟᱱ ᱜᱮᱭᱟ ᱵᱟᱪᱟᱧ
ᱦᱮᱸ ᱦᱩᱭᱩᱜ ᱠᱟᱱ ᱜᱮᱭᱟ ᱟᱯᱮ ᱥᱮᱱ ᱠᱚ?
ᱦᱳᱭ ᱟᱞᱮ ᱫᱚ ᱱᱟᱜ ᱱᱚᱛᱮ ᱫᱚ ᱳᱲᱤᱥᱥᱟ ᱛᱚ ᱳᱲᱤᱥᱥᱟ ᱨᱮᱫᱚ ᱡᱟᱹᱥᱛᱤ ᱫᱷᱟᱨᱟ ᱦᱩᱭᱩᱜᱼᱟ
ᱦᱮᱸ ᱳᱲᱤᱥᱥᱟ ᱢᱟ ᱟᱹᱰᱤ ᱡᱟᱹᱥᱛᱤ ᱫᱷᱟᱨᱟ ᱦᱩᱭᱩᱜ ᱜᱮᱭᱟ᱾
ᱦᱳᱭ ᱦᱳᱭ ᱦᱳᱭ ᱦᱳᱭ ᱚᱱᱟ ᱠᱚᱦᱚᱸ ᱡᱳᱞᱚᱜ ᱠᱟᱱ ᱜᱮᱭᱟ ᱦᱳᱭ ᱟᱫᱚ ᱟᱵᱚ ᱫᱚ ᱦᱟᱜ ᱵᱟᱵᱚᱱ ᱪᱟᱞᱟᱣ ᱜᱚᱫ ᱠᱟᱱᱟ
ᱦᱩᱸ ᱦᱩᱸ ᱦᱩᱸ ᱦᱩᱸ ᱟᱵᱚ ᱠᱚᱦᱚᱸ ᱵᱟᱵᱚ ᱪᱟᱞᱟᱣ ᱟᱠᱟᱱ ᱜᱮᱭᱟ᱾
ᱦᱳᱭ ᱦᱳᱭ ᱦᱳᱭ ᱚᱲᱟᱜ ᱥᱮᱫ ᱠᱚ ᱨᱮᱜᱮ ᱢᱮᱱᱟᱜ ᱵᱚᱱ ᱜᱮᱭᱟ ᱟᱨ ᱠᱤ᱾
ᱦᱩᱸ ᱛᱚᱵᱮ ᱪᱟᱥ ᱠᱟᱹᱢᱤ ᱠᱚᱫᱚ ᱨᱟᱠᱟᱵ ᱵᱟᱲᱟ ᱦᱩᱭᱮᱱ ᱜᱮᱭᱟ?
ᱦᱚ ᱪᱟᱥ ᱠᱟᱹᱢᱤ ᱮᱦᱚᱵ ᱦᱩᱭᱟᱠᱟᱱᱟ ᱪᱟᱥ ᱠᱟᱹᱢᱤ ᱢᱮᱱᱫᱚ ᱱᱚᱛᱮ ᱫᱚ ᱱᱤᱛᱚᱜ ᱫᱚ ᱱᱟᱜ ᱟᱻ ᱨᱚᱦᱚᱭ ᱠᱚ ᱮᱦᱚᱵ ᱮᱟ ᱦᱮᱪᱮ ᱟᱨ ᱱᱚ ᱛᱮᱢᱟ ᱢᱤᱫ ᱫᱷᱟᱣ ᱜᱮ ᱪᱟᱥ ᱦᱩᱭᱩᱜ-ᱟ ᱛᱚ
ᱦᱩᱸ᱾
ᱱᱚᱜ-ᱚᱭ ᱱᱤᱛᱚᱜ ᱡᱟᱯᱩᱫ ᱫᱤᱱ ᱜᱮ ᱪᱟᱥ ᱫᱚ ᱦᱩᱭᱩᱜ-ᱟ ᱟᱨ ᱮᱴᱟᱠ ᱫᱤᱱ ᱫᱚ? ᱚᱱᱠᱟ ᱟᱹᱰᱤ ᱠᱚᱢ ᱡᱟᱭᱜᱟ ᱨᱮ ᱪᱟᱥ ᱦᱩᱭᱩᱜ-ᱟ ᱟᱹᱰᱤ ᱡᱟᱹᱥᱛᱤ ᱫᱚ ᱵᱟᱝ ᱦᱩᱭᱩᱜ-ᱟ᱾
ᱦᱩᱸ᱾
ᱦᱩᱸ ᱚ᱾
ᱟᱪᱪᱷᱟ ᱚᱱᱛᱮ ᱫᱚ ᱠᱟᱹᱢᱤ ᱠᱚᱫᱚ ᱟᱹᱰᱤ ᱵᱟᱹᱲᱛᱤ ᱜᱮᱛᱚ ᱧᱟᱢᱚᱜ ᱜᱮᱭᱟ ᱯᱷᱮᱠᱴᱨᱤ ᱠᱚᱨᱮ?
ᱟᱻ ᱱᱚᱛᱮ ᱫᱚ ᱥᱮᱯᱴᱤ ᱠᱚᱫᱚ ᱵᱟᱹᱱᱩᱜ-ᱟ ᱚᱱᱠᱟ ᱫᱚ ᱠᱚᱢ ᱜᱮᱭᱟ ᱦᱮᱸ ᱥᱮ᱾ ᱮᱴᱟᱜ ᱟᱹᱛᱩ ᱨᱮᱠᱚ ᱪᱟᱞᱟᱜ-ᱟ ᱚᱱᱛᱮ ᱰᱩᱵᱽᱨᱤ ᱥᱮᱫ ᱠᱚ ᱪᱟᱞᱟᱜ-ᱟ᱾ ᱟᱞᱮ ᱥᱩᱨ ᱥᱩᱯᱩᱨ ᱨᱮᱫᱚ ᱵᱟᱹᱱᱩᱜ-ᱟ ᱯᱷᱮᱠᱴᱨᱤ ᱠᱚᱫᱚ, ᱰᱩᱵᱽᱨᱤ ᱥᱮᱜ ᱠᱚ ᱪᱟᱞᱟᱜ-ᱟ ᱱᱚᱛ ᱛᱮᱠᱷᱟᱱ ᱫᱚ ᱴᱟᱴᱟ ᱠᱚ ᱪᱟᱞᱟᱜ-ᱟ᱾ ᱦᱮᱸ ᱥᱮ ᱚᱱ ᱚᱱᱟ ᱠᱚᱨᱮ ᱫᱚ ᱧᱟᱢᱚᱜ-ᱟ ᱠᱟᱹᱢᱤ ᱠᱚ᱾ ᱟᱨ ᱟᱞᱮ ᱥᱮᱫ ᱫᱚ ᱚᱱᱠᱟ ᱫᱚ ᱵᱟᱹᱱᱩᱜ ᱟᱹᱱᱤᱡ ᱜᱮᱭᱟ ᱛᱚ᱾
ᱴᱟᱴᱟ ᱠᱚᱫᱚ ᱥᱩᱨᱩᱜ ᱜᱮᱛᱟ ᱯᱮᱭᱟ ᱵᱟᱝ?
ᱦᱳᱭ ᱴᱟᱴᱟ ᱫᱚ ᱦᱟᱜ ᱢᱤᱫᱥᱟᱭ ᱠᱤᱞᱳᱢᱤᱴᱟᱨ ᱜᱟᱱ ᱦᱩᱭᱩᱜ-ᱟ ᱱᱚᱰᱮ ᱠᱷᱚᱱᱟᱜ᱾
ᱚ ᱢᱤᱫ ᱥᱟᱭ
ᱦᱮᱸ ᱮᱱᱠᱷᱟᱱ ᱫᱚ ᱚᱱᱛᱮ ᱨᱮ ᱪᱟᱞᱟᱣ ᱠᱟᱛᱮ ᱠᱚ ᱵᱟᱥᱟ ᱠᱟᱛᱮ ᱠᱚ ᱠᱟᱹᱢᱤᱭᱟᱠᱚ ᱦᱚᱲ᱾
ᱦᱩᱸ ᱴᱷᱤᱠᱟᱹ ᱫᱟᱨᱮ ᱠᱟᱹᱢᱤ ᱠᱚ, ᱦᱳᱭᱛᱚ᱾ ᱡᱚᱲᱟᱭ ᱠᱚᱢ᱾ ᱦᱩᱸ ᱴᱟᱴᱟ ᱨᱮᱢᱟ ᱟᱹᱰᱤ ᱠᱟᱹᱢᱤ ᱢᱮᱱᱟᱜ ᱜᱮᱭᱟ᱾
ᱦᱳᱭ ᱦᱳᱭ ᱪᱟᱞᱟᱣ ᱞᱮᱱ ᱠᱷᱟᱱ ᱫᱚ ᱠᱟᱹᱢᱤ ᱫᱚ ᱧᱟᱢᱚᱜ ᱜᱮᱭᱟ᱾ ᱟᱹᱰᱤ ᱟᱭᱢᱟ ᱠᱚ ᱪᱟᱞᱟᱣ ᱠᱟᱱᱟ ᱚᱱᱛᱮ᱾ ᱟᱸ ᱟᱨ ᱱᱮᱛᱟᱨ ᱨᱮᱱ ᱠᱚᱲᱟ ᱠᱚᱫᱚ ᱠᱚ ᱪᱟᱞᱟᱜ ᱠᱟᱱᱟ ᱦᱟᱱᱟ ᱪᱮᱱᱟᱭ ᱥᱮᱜ ᱠᱚ ᱪᱟᱞᱟᱜ-ᱟ ᱪᱮᱱᱱᱟᱭ ᱵᱮᱝᱞᱩᱨ ᱥᱮᱫ᱾
ᱦᱳᱭ ᱦᱳᱭ᱾
ᱦᱮᱸ᱾
ᱟᱪᱪᱷᱟ ᱜᱚᱝᱠᱮ ᱟᱞᱮ ᱢᱟ ᱱᱚᱣᱟ ᱚᱭᱮᱥᱴ ᱵᱮᱝᱜᱚᱞ ᱠᱟᱱᱟᱞᱮ᱾
ᱦᱳᱭ ᱦᱳᱭ᱾
ᱟᱫᱚ ᱟᱯᱮ ᱥᱮᱱᱟᱜ ᱟᱸᱡᱚᱢ ᱟᱞᱤᱧ ᱜᱟᱛᱮ ᱜᱤᱫᱽᱨᱟᱹ ᱠᱚ ᱢᱮᱱᱟᱜ ᱠᱚᱣᱟ ᱚᱱᱛᱮ ᱨᱮ ᱠᱟᱹᱢᱤᱭᱮᱜ-ᱟ ᱠᱚ ᱪᱟᱹᱠᱨᱤᱭᱮᱜ-ᱟ ᱠᱚ᱾
ᱦᱩᱸ ᱦᱩᱸ ᱦᱩᱸ᱾
ᱠᱚ ᱟᱯᱮ ᱟᱯᱮ ᱚᱱᱛᱮ ᱨᱮ ᱟᱵᱚ ᱦᱚᱲ ᱠᱚ ᱟᱹᱰᱤ ᱠᱚ ᱪᱟᱹᱠᱨᱤ ᱜᱮᱭᱟ ᱥᱮ ᱟᱹᱰᱤ ᱫᱟᱞᱟᱱ ᱵᱟᱲᱤ ᱚᱲᱟᱜ ᱠᱚ ᱢᱮᱱᱟᱜ ᱠᱚᱜᱮᱭᱟ᱾ ᱟᱫᱚ ᱩᱱᱤ ᱜᱟᱛᱮ ᱠᱚᱲᱟᱭ ᱞᱟᱹᱭ ᱜᱮᱭᱟ᱾
ᱦᱩᱸ᱾
ᱟᱫᱚ ᱞᱟᱹᱭ ᱠᱷᱟᱱ ᱫᱚ ᱢᱚᱱᱮᱨᱮ ᱵᱷᱟᱵᱤ ᱦᱤᱡᱩᱜ-ᱟ ᱛᱟᱦᱚᱞᱮ ᱚᱱᱛᱮ ᱫᱚ ᱦᱚᱲ ᱛᱚ ᱟᱵᱚ ᱦᱚᱲ ᱠᱚᱫᱚ ᱟᱹᱰᱤ ᱜᱮ ᱠᱚ ᱥᱤᱠᱷᱱᱟᱹᱛ ᱜᱮᱭᱟ ᱯᱟᱞᱮᱜ ᱟᱹᱰᱤᱜᱤ ᱡᱚᱛᱚ ᱦᱚᱲ ᱞᱮᱠᱟ ᱜᱮᱠᱚ ᱠᱤᱥᱟᱹᱬ ᱜᱮᱭᱟ ᱯᱟᱞᱮᱱ?
ᱦᱚ ᱦᱳᱭ ᱢᱟᱱᱮ ᱡᱚᱛᱚ ᱩᱛᱟᱹᱨ ᱫᱚ ᱵᱟᱝ᱾ ᱚᱱᱟ ᱫᱚᱵᱚᱱ ᱢᱮᱱᱟ ᱛᱤᱱᱟᱹᱜ ᱜᱟᱱ? ᱦᱮ ᱛᱷᱟᱴᱤ ᱯᱷᱳᱴᱤ ᱯᱟᱨᱥᱮᱱ ᱜᱟᱱ ᱚᱱᱠᱟ ᱦᱮᱱᱟᱜ ᱠᱚᱣᱟ᱾ ᱛᱚᱵᱮᱭᱟᱹᱧ ᱠᱤ ᱚᱱᱠᱟ ᱪᱟᱹᱠᱨᱤ ᱤᱭᱟᱹ ᱨᱮ ᱦᱮᱱᱟᱜ ᱠᱚᱣᱟ ᱦᱮᱸ ᱪᱮ᱾
ᱦᱚ᱾
ᱦᱳᱭ ᱟᱨ ᱟᱨ ᱵᱟᱠᱷᱟᱱ ᱫᱚ ᱚᱱᱠᱟ ᱜᱮ ᱠᱟᱹᱢᱤ ᱵᱟᱲᱟ ᱠᱟᱛᱮᱜ ᱜᱮᱠᱚ ᱟᱹᱥᱩᱞᱚᱜ ᱠᱟᱱᱟ᱾ ᱪᱟᱥ ᱵᱟᱥ ᱠᱚᱲᱟ ᱠᱟᱛᱮᱜ᱾
ᱦᱮᱸ ᱦᱮᱸ ᱦᱸᱮᱸ ᱢᱮᱱᱟᱭᱜᱼᱚᱭ ᱜᱟᱛᱮ ᱠᱚᱲᱟᱭ ᱞᱟᱹᱭ ᱜᱮ ᱪᱮᱱᱱᱟᱭ ᱠᱟᱱᱟ ᱟᱞᱮᱭᱟᱜ ᱚᱲᱟᱜ ᱫᱩᱣᱟᱹᱨ ᱨᱮᱭᱟᱜ ᱢᱮᱱᱟᱭ᱾ ᱦᱟᱯᱮ ᱚᱱᱛᱮ ᱟᱯᱮ ᱠᱚ ᱚᱲᱟᱜ ᱠᱚᱢ ᱧᱮᱞ ᱛᱟᱯᱮ ᱠᱷᱟᱱ? ᱱᱚᱣᱟ ᱫᱚ ᱥᱟᱱᱛᱟᱲ ᱠᱚᱣᱟᱜ ᱚᱲᱟᱜ ᱠᱟᱱᱟ ᱢᱮᱱᱛᱮ᱾
ᱦᱳᱭ ᱦᱳᱭ ᱦᱳᱭ ᱱᱟᱥᱮᱱᱟᱜ ᱥᱟᱯᱷᱟ ᱥᱟᱹᱯᱷᱤ ᱫᱷᱟᱨᱟ ᱠᱚ ᱠᱚᱨᱟᱣᱟ ᱦᱮᱸ ᱪᱮ ᱱᱮᱛᱟᱨ ᱢᱟ᱾ ᱱᱚᱜᱼᱚᱭ ᱚᱱᱟ ᱨᱮᱭᱟᱜ ᱦᱚ ᱟᱞᱮ ᱥᱮᱫ ᱢᱟ ᱡᱟᱦᱟᱸ ᱯᱟᱨᱟᱵᱽ ᱯᱩᱱᱟᱹᱭ ᱦᱩᱭᱩᱜ ᱟ ᱪᱮ᱾ ᱟᱫᱚ ᱚᱱᱟ ᱥᱟᱯᱷᱟ ᱥᱟᱹᱯᱷᱤ ᱨᱮᱱᱟᱜ ᱦᱚᱸ ᱠᱚᱢᱯᱤᱴᱤᱥᱚᱱ ᱠᱚ ᱫᱚᱦᱚ ᱠᱟᱜᱼᱟ᱾ ᱦᱮ ᱪᱮ ᱡᱟᱦᱟᱭ᱾ ᱱᱟᱯᱟᱭ ᱪᱮᱦᱟᱭ ᱵᱷᱤᱛ ᱯᱤᱰᱟᱹ ᱡᱮᱨᱮᱲ ᱠᱟᱛᱮ ᱨᱮᱦᱚᱸ, ᱢᱟᱱᱮ ᱯᱟᱠᱟ ᱚᱲᱟ ᱵᱟᱝ ᱨᱮᱦ ᱵᱷᱤᱛ ᱯᱤᱰᱟ ᱡᱮᱨᱮᱲ ᱠᱟᱛᱮ, ᱚᱱᱟ ᱨᱮᱭᱟᱜ ᱨᱚᱝ ᱰᱷᱚᱝ ᱡᱟᱦᱟᱸ ᱠᱚ ᱵᱮᱱᱟᱣᱟ ᱟᱨᱴ ᱠᱚᱠᱚ ᱵᱮᱱᱟᱣᱟ ᱦᱮᱸᱥᱮ᱾ ᱡᱟᱦᱟᱸᱭᱟᱜ ᱪᱮᱨᱦᱨᱟ ᱧᱮᱞᱚᱜᱼᱟ ᱩᱱᱤ ᱥᱤᱨᱯᱟᱹ ᱠᱚ ᱮᱢᱟᱭᱟ ᱚᱱᱟ ᱨᱮᱱᱟᱜ ᱦᱚᱸ ᱦᱮᱸ ᱪᱮ᱾ ᱮᱱᱠᱷᱟᱱ ᱚᱱᱟ ᱤᱫᱤ ᱠᱟᱛᱮᱫ᱾ ᱚᱱᱟ ᱫᱚ ᱟᱹᱛᱩ ᱠᱷᱚᱱ ᱜᱮ ᱟᱹᱛᱩᱳ ᱨᱮᱜᱮ ᱡᱟᱦᱟᱸ ᱠᱚᱢᱤᱴᱤ ᱛᱟᱦᱮᱸ ᱠᱚᱜᱼᱟ᱾ ᱩᱱᱠᱩ ᱜᱮ ᱚᱱᱟ ᱠᱚᱢᱯᱤᱴᱤᱥᱚᱱ ᱠᱚ ᱫᱚᱦᱚ ᱠᱟᱜᱼᱟ ᱡᱮ ᱵᱟᱝᱟ ᱚᱠᱚᱭᱟᱜ ᱵᱷᱤᱛ ᱚᱱᱟ ᱪᱮᱦᱨᱟ ᱠᱚ ᱥᱟᱡᱟᱣ ᱫᱟᱲᱮᱭᱟᱜᱼᱟ ᱵᱷᱤᱛ ᱯᱚᱛᱟᱣ ᱵᱟᱝ᱾ ᱠᱷᱟᱱ ᱡᱮᱨᱮᱲ ᱯᱚᱛᱟᱣ ᱡᱟᱦᱟᱱᱟᱜ ᱜᱮ ᱦᱮᱸ ᱥᱮ ᱮᱱᱠᱷᱟᱱ ᱚᱱᱟ ᱦᱤᱥᱟᱹᱵᱽ ᱚᱱᱠᱟ ᱯᱟᱨᱟᱵᱽ ᱴᱟᱭᱤᱢ ᱨᱮᱫᱚ ᱚᱱᱟ ᱠᱚᱫᱚ ᱪᱤᱠᱟᱲ ᱫᱷᱟᱨᱟ ᱠᱚ ᱵᱮᱱᱟᱣ ᱧᱚᱜ ᱠᱟᱜᱼᱟ᱾ ᱚᱱᱟᱛᱮ ᱠᱤ ᱪᱮᱦᱨᱟ ᱫᱷᱟᱨᱟ ᱧᱮᱞᱚᱜᱼᱟ ᱟᱹᱛᱩ ᱫᱤᱥᱚᱢ ᱟᱨ ᱥᱟᱯᱷᱟ ᱥᱟᱹᱯᱷᱤ ᱫᱷᱟᱨᱟ ᱧᱮᱞᱚᱜᱼᱟ ᱦᱮᱸᱥᱮ ᱪᱮ᱾
ᱦᱩᱸ ᱦᱩᱸ᱾
ᱢᱤᱫ ᱢᱤᱫᱴᱟᱝ᱾ ᱚᱱᱟ ᱡᱟᱦᱟᱸ ᱯᱮᱨᱟᱥᱤ ᱫᱷᱟᱨᱟ ᱛᱟᱦᱮᱸ ᱠᱚᱜᱼᱟ ᱚᱲᱟᱜ ᱠᱚ ᱵᱷᱤᱲᱟᱹ ᱵᱷᱤᱲᱟᱹ ᱛᱟᱦᱮᱸ ᱠᱚᱜᱼᱟ ᱛᱚ᱾ ᱢᱮᱱᱠᱷᱟᱱ ᱡᱚᱢ ᱡᱚᱢᱮᱞ ᱪᱮᱦᱨᱟ ᱜᱮ ᱵᱩᱡᱷᱟᱹᱜᱼᱟ᱾ ᱟᱨ ᱢᱤᱢᱤᱫᱴᱟᱱ ᱡᱟᱭᱜᱟ ᱠᱚᱨᱮ ᱫᱚ᱾ ᱡᱟᱦᱟᱸ ᱠᱚᱨᱮ ᱚᱱᱟ ᱵᱤᱨ ᱵᱤᱨ ᱫᱷᱟᱨᱟ ᱠᱚᱫᱚ ᱵᱟᱝᱟᱱᱛᱮ ᱱᱟ ᱫᱷᱟᱨᱟ ᱠᱚ ᱚᱲᱟᱜ ᱠᱟᱜᱼᱟ ᱥᱮ᱾
ᱦᱩᱸ᱾
ᱮᱱᱠᱷᱟᱱ ᱚᱱᱠᱟ ᱡᱤᱱᱤᱥ ᱵᱟᱭ ᱦᱩᱭᱩᱜᱼᱟ ᱡᱟᱦᱟᱸ ᱠᱚᱨᱮ ᱚᱱᱠᱟ ᱨᱟᱹᱥᱥᱤᱟᱹ ᱟᱹᱛᱩ ᱠᱚ ᱦᱮᱱᱟᱜᱼᱟ᱾ ᱚᱱᱟ ᱫᱚ ᱠᱷᱩᱵ ᱪᱮᱦᱨᱟ ᱠᱚ ᱥᱟᱡᱟᱣ ᱠᱟᱜᱼᱟ᱾ ᱟᱨ ᱦᱚᱨ ᱰᱟᱦᱟᱨ ᱠᱚᱦᱚᱸ ᱱᱮᱛᱟᱨ ᱢᱟ ᱵᱮᱥ ᱠᱚ ᱵᱮᱱᱟᱣ ᱤᱫᱤᱭᱮᱫᱼᱟ ᱪᱮ ᱠᱚᱝᱠᱨᱤᱴ ᱦᱩᱭᱩᱜ ᱠᱟᱱᱟ ᱟᱨ ᱠᱤᱪᱷᱩ ᱠᱚ ᱡᱟᱦᱟᱸ ᱞᱮᱠᱟᱛᱮ ᱟᱹᱰᱤ ᱪᱮᱦᱨᱟ ᱫᱟᱨᱟ ᱱᱮᱛᱟᱨ ᱫᱚ ᱚᱱᱟ ᱵᱩᱡᱷᱟᱹᱜᱼᱟ ᱦᱮᱸᱥᱮ᱾
ᱦᱩᱸ ᱦᱩᱸ ᱦᱩᱸ ᱥᱮᱫᱟᱭ ᱞᱮᱠᱟ ᱢᱟᱱᱮ ᱫᱷᱤᱨᱤ ᱦᱟᱥᱟ ᱠᱚᱫᱚ ᱵᱟᱹᱱᱩᱜ ᱛᱚ, ᱚᱱᱟ ᱪᱤᱠᱟ? ᱚᱲᱟᱜ ᱵᱷᱤᱛ ᱠᱚᱦᱚᱸ ᱠᱚ ᱯᱚᱛᱟᱣ ᱠᱟᱛᱮᱫ ᱠᱚ ᱟᱹᱰᱤ ᱡᱩᱛ ᱠᱚ ᱵᱮᱱᱟᱣ ᱠᱟᱜᱼᱟ ᱥᱟᱡᱟᱣ ᱠᱟᱜᱼᱟ ᱱᱚᱛᱮ ᱞᱟᱛᱟᱨ ᱦᱚᱸ᱾ ᱚᱛᱦᱚᱸ ᱦᱚᱨ ᱠᱚᱦᱚᱸ ᱡᱟᱦᱟᱸ ᱚᱱᱟ ᱠᱚᱦᱚᱸ ᱟᱹᱰᱤ ᱪᱤᱠ ᱮᱠᱟᱬ ᱜᱮ ᱧᱮᱞᱚᱜᱼᱟ ᱟᱫᱚ ᱟᱹᱰᱤ ᱢᱚᱡᱽ ᱢᱟᱱᱮ ᱥᱟᱡᱟᱜ ᱛᱟᱵᱚᱱᱟ ᱮᱠᱴᱟ᱾
ᱦᱳᱭ ᱟᱨ ᱮᱴᱟᱜ ᱮᱴᱟᱜ ᱡᱟᱹᱛᱤ ᱡᱟᱦᱟᱸᱭ ᱠᱚ ᱢᱮᱱᱟᱜ ᱠᱚᱣᱟ ᱩᱱᱠᱩ ᱵᱟᱹᱛᱷᱩᱲᱤ ᱠᱚ ᱤᱭᱟᱹ ᱠᱚ ᱦᱮᱸ ᱥᱮ᱾ ᱟᱫᱚ ᱩᱱᱠᱩ ᱫᱚ ᱱᱚᱶᱟ ᱞᱮᱠᱟ ᱫᱚ ᱚᱱᱠᱟ ᱫᱚ ᱵᱟᱠᱚ ᱯᱷᱚᱞᱳ ᱩᱱᱠᱩ ᱫᱚ ᱟᱵᱚ ᱡᱟᱦᱟᱸ ᱞᱮᱠᱟ ᱥᱤᱥᱴᱮᱢ ᱢᱮᱱᱟᱜᱼᱟ ᱨᱚᱝ ᱰᱷᱚᱝ ᱨᱮᱱᱟᱜ ᱡᱟᱦᱟᱸ᱾ ᱟᱵᱚ ᱡᱟᱹᱥᱛᱤ ᱱᱤᱛᱚᱜ ᱫᱚ ᱪᱟᱞᱟᱜ ᱠᱟᱱᱟ ᱡᱟᱹᱥᱛᱤ ᱠᱚ ᱪᱤᱠᱟᱹᱲᱬᱮᱫᱼᱟ ᱡᱟᱹᱥᱛᱤ ᱪᱮᱦᱨᱟ ᱠᱚ ᱧᱮᱞ ᱦᱚᱪᱚᱭᱮᱫᱼᱟ ᱦᱮᱸᱥᱮ᱾ ᱟᱨ ᱮᱴᱟᱜ ᱮᱴᱟᱜ ᱠᱚᱢᱩᱱᱤᱴᱤ ᱠᱚᱫᱚ ᱩᱱᱟᱹᱜ ᱚᱱᱟᱨᱮ ᱵᱟᱠᱚ ᱫᱷᱮᱭᱟᱱᱟᱜ ᱠᱟᱱᱟ ᱱᱮᱛᱟᱨ ᱦᱚᱸ ᱮᱱᱠᱷᱟᱱ ᱫᱚ ᱢᱟᱱᱮ ᱴᱷᱤᱠᱟᱹᱚᱫ ᱱᱤᱛ ᱡᱮ ᱚᱱᱟ ᱫᱚ ᱥᱟᱱᱛᱟᱲ ᱠᱚᱣᱟᱜ ᱚᱲᱟᱜ ᱠᱟᱱᱟ ᱚᱱᱟ ᱫᱚ ᱱᱩᱠᱩᱣᱟᱜ ᱚᱲᱟᱜ ᱠᱟᱱᱟ ᱠᱟᱴᱤᱡ᱾ ᱫᱷᱟᱨᱟ ᱜᱚᱫᱚᱜᱼᱟ ᱦᱮᱸ,
ᱦᱩᱸ ᱦᱩᱸ ᱦᱩᱸ ᱦᱩ ᱮᱴᱩ ᱚᱠᱟᱥᱮᱪ ᱟᱵᱚ ᱦᱚᱲ ᱠᱚᱦᱚᱸ᱾
ᱦᱳᱭ ᱦᱳᱭ ᱦᱳᱭ ᱟᱡ ᱦᱩᱸ
ᱚᱠᱟᱮᱠᱟ ᱠᱚ ᱚᱞ ᱯᱟᱲᱦᱟᱣ ᱵᱟᱹᱜᱤ ᱠᱟ ᱠᱟᱛᱮᱫ ᱞᱟᱯᱛ ᱪᱷᱟᱛᱟ ᱜᱮᱠᱚ ᱡᱟᱹᱲᱮᱭᱟᱠᱚ᱾
ᱦᱩᱸ ᱟᱪᱪᱷᱟ ᱚᱱᱛᱮ ᱫᱚ ᱮᱱᱠᱷᱟᱱ ᱫᱚ ᱪᱟᱥᱵᱟᱥ ᱜᱮᱦᱟᱜ ᱩᱱᱟᱹᱜ ᱪᱟᱥ ᱵᱟᱥ ᱨᱮᱱᱟᱜ ᱢᱩᱲᱚ